ᱤᱧᱟᱹᱜ ᱟᱲᱟᱝ ᱪᱮᱫ ᱞᱮᱠᱟ ᱟᱸᱡᱚᱢᱚᱜ ᱠᱟᱱᱟ
ᱱᱤᱛ ᱦᱷᱟᱹᱵᱤᱡ ᱜᱚᱝᱠᱮ ᱟᱵᱮᱱᱟᱜ ᱟᱢᱟᱜ ᱟᱲᱟᱝ ᱴᱷᱤᱠ ᱜᱮ ᱟᱸᱢᱚᱢᱚᱜ ᱠᱟᱱᱟ ᱟᱨ ᱤᱧ ᱥᱮᱫ ᱠᱷᱚᱡ ᱮᱢ ᱞᱟᱹᱭ ᱠᱷᱟᱡ ᱦᱟᱸᱜ ᱡᱟᱦᱟᱱᱟᱜ ᱟᱢᱲᱥᱝ ᱫᱤᱠᱟᱹᱛ ᱦᱩᱭᱩᱜ ᱠᱟᱱ ᱠᱷᱟᱡ ᱫᱚ ᱟᱨ ᱢᱟ ᱢᱚᱪᱛᱮ ᱚᱱᱟ ᱠᱟᱱᱮᱠ ᱥᱮᱱ- ᱟᱫᱚ ᱞᱟᱹᱭ ᱢᱮ ᱪᱮᱫᱠᱟ ᱟᱲᱟᱜ ᱟᱸᱡᱚᱢᱚᱜ ᱠᱟᱱᱟ
ᱟᱪᱪᱷᱟ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱟᱸᱡᱚᱢᱚᱜᱼᱟ ᱫᱚ ᱦᱟᱸᱜ ᱟᱲᱟᱝ ᱫᱚ ᱦᱟᱸᱜ ᱟ ᱵᱮᱜᱽ ᱨᱟᱩᱱᱰ ᱨᱮ ᱛᱷᱚᱲᱟ ᱦᱟᱜ ᱟᱲᱟᱝ ᱠᱚ ᱟᱸᱡᱚᱢᱜ ᱠᱟᱱᱟ ᱟᱫᱚ ᱦᱮᱸ ᱢᱟ ᱴᱷᱤᱠ ᱜᱮᱭᱟ ᱫᱤᱠᱟᱹᱛ ᱫᱚ ᱵᱟᱹᱱᱩ-ᱟ ᱮᱱᱦᱚᱸ ᱛᱷᱚᱲᱟ ᱜᱟᱱ ᱪᱮᱫ ᱠᱚ ᱢᱮᱱᱟ ᱟᱸᱡᱚᱢ ᱫᱚ ᱟᱸᱡᱚᱢᱚᱜ ᱠᱟᱱ ᱜᱮᱭᱟ ᱦᱟᱸᱜ ᱟᱫᱚ ᱱᱚᱜᱼᱚᱭ ᱱᱤᱛᱚᱜ ᱢᱟ ᱥᱮᱛᱟᱜ ᱠᱟᱱ ᱟᱨ ᱥᱮᱛᱟᱜ ᱥᱚᱢᱚᱭ ᱢᱟ ᱱᱚᱜᱼᱚᱭ ᱟᱹᱰᱤ ᱥᱮᱫ ᱱᱚᱚᱱᱛᱮᱞᱮ ᱦᱮᱡ ᱵᱟᱲᱟᱟᱣ ᱟᱠᱟᱱᱟ ᱴᱟᱺᱰᱤ ᱥᱮᱫ ᱜᱤ ᱟᱫᱚ ᱟᱢᱜᱮ ᱞᱟᱹᱭᱢᱮ ᱦᱟᱜ ᱪᱮᱢ ᱪᱤᱠᱟ ᱵᱟᱲᱟᱭ ᱫᱟ ᱱᱤᱛᱚᱜ ᱥᱚᱢᱚᱭ
ᱦᱩᱸ ᱟᱹᱰᱤ ᱢᱚᱸᱡᱽ ᱜᱤ ᱞᱟᱹᱭ ᱠᱮᱫᱼᱟ ᱟᱨ ᱟᱞᱮ ᱥᱮᱫ ᱦᱚᱸ ᱟᱫᱚ ᱱᱚᱜᱼᱚᱭ ᱱᱚᱣᱟ ᱤᱧᱦᱚᱸ ᱥᱮᱛᱟᱜ ᱥᱮᱛᱟᱜ ᱵᱤᱨᱤᱫ ᱵᱟᱲᱟ ᱠᱟᱛᱮᱜ ᱱᱚᱜᱼᱚᱭ ᱠᱚ ᱢᱮᱱ ᱞᱮᱠᱟ ᱚᱱᱟ ᱵᱟᱹ ᱵᱟᱹ ᱵᱟᱹᱫᱽ ᱵᱤᱦᱟᱹᱲ ᱥᱮᱜ ᱜᱤ ᱪᱟᱞᱟᱜ ᱦᱩᱭᱩᱜ ᱠᱟᱱᱟ ᱫᱟᱹᱛᱟᱹᱱᱤ ᱫᱟᱹᱛᱟᱹᱱᱤ ᱫᱟᱹᱛᱟᱹᱱᱤ ᱥᱟᱵ ᱵᱟᱲᱟ ᱠᱟᱛᱮᱜ ᱟᱨ ᱢᱟ ᱠᱷᱮᱛ ᱢᱟ ᱛᱮ ᱢᱟ ᱨᱚᱦᱚᱭ ᱠᱚ ᱦᱩᱭ ᱵᱟᱲᱟᱭᱮᱱ ᱜᱮᱭᱟ ᱟᱨ ᱱᱤᱛᱚᱜ ᱫᱚ ᱱᱟᱜ ᱵᱟᱭ ᱫᱟ ᱮᱜ ᱠᱟᱱᱟ ᱟᱞᱮ ᱥᱮᱫ ᱫᱚ ᱟᱫᱚ ᱚᱱᱟ ᱨᱚᱦᱭ ᱨᱚᱦᱭ ᱵᱟᱲᱟ ᱠᱟᱱᱟᱱᱛᱮ ᱚᱱᱟ ᱠᱷᱮᱛ ᱠᱚ ᱚᱱᱟ ᱠᱷᱮᱛ ᱥᱮ ᱜᱮ ᱪᱟᱞᱟᱣ ᱦᱩᱭᱩᱜ ᱠᱟᱱᱟ ᱱᱟᱦᱟᱜ ᱪᱮᱫ ᱞᱮᱠᱟ ᱠᱷᱮᱛ ᱠᱚᱨᱮ ᱫᱟᱜ ᱢᱮᱱᱟᱜᱼᱟ ᱥᱮ ᱪᱮᱫ ᱞᱮᱠᱟ ᱵᱟᱲᱟ ᱠᱟᱱᱟ ᱚᱱᱟ ᱵᱩᱜᱚᱡ ᱜᱤ ᱛᱟᱦᱮᱸ ᱵᱟᱲᱟ ᱟᱠᱟᱱᱟ ᱟᱨ ᱛᱚᱠᱷᱚ ᱱᱚᱠᱟ ᱡᱮ ᱫᱟᱜ ᱛᱟᱦᱮᱱᱟ ᱵᱚᱞᱮ ᱮᱫᱚ ᱠᱷᱮᱫᱛ ᱥᱮᱫ ᱫᱚ ᱚᱱᱟ ᱵᱟᱞᱮ ᱟᱲᱮᱣ ᱠᱟᱜ ᱛᱟᱦᱮᱱᱟ ᱨᱣᱟᱹᱜ ᱜᱮ ᱛᱟᱦᱮᱸ ᱠᱟᱱᱟ ᱟᱫᱚ ᱱᱤᱛᱚᱜ ᱢᱟ ᱥᱤᱛᱩᱝ ᱦᱮᱡ ᱠᱟᱱᱟ ᱵᱟᱹᱭ ᱵᱟᱹᱭᱛᱮ ᱟᱫᱚ ᱚᱱᱟᱛᱮ ᱥᱮᱛᱟᱜ ᱮᱥᱛᱟᱜ ᱜᱮ ᱪᱟᱞᱟᱜ ᱦᱩᱭᱩᱜ ᱠᱟᱱᱟ ᱡᱮᱢᱚᱱ ᱟᱲᱮᱠᱟᱜ ᱦᱩᱭᱩᱜᱼᱟ ᱠᱷᱟᱡ ᱠᱮᱴ ᱠᱮᱴᱮ ᱟᱛᱚ ᱥᱤᱛᱩᱝ ᱛᱮ ᱠᱮᱴ ᱠᱮᱴᱮᱟ ᱚᱱᱟ ᱫᱟ ᱪᱟᱵᱟ ᱞᱮᱝᱠᱷᱟᱡ ᱢᱟ ᱱᱟᱛᱮ ᱛᱟᱹᱨᱠ ᱪᱟᱞᱟᱜ ᱠᱟᱱᱟ ᱟᱲᱮ ᱵᱟᱲᱟ ᱦᱚᱴᱚ ᱠᱟᱜ ᱦᱩᱭᱩᱜᱼᱟ ᱟᱫᱚ ᱚᱱᱮ ᱚᱝᱠᱟ ᱟᱨ ᱤᱱᱟᱹᱜ ᱵᱟᱫᱽ ᱫᱚ ᱦᱟᱸᱜ ᱱᱚᱝᱠᱩ ᱢᱟ ᱡᱟᱦᱟᱱ ᱠᱟᱹᱢᱤ ᱵᱟᱹᱱᱩᱜ ᱜᱮᱭᱟ ᱟᱨ ᱜᱟᱹᱭ ᱰᱟᱝᱨᱤ ᱠᱚᱜᱮ ᱧᱮᱞ ᱵᱟᱲᱟ ᱠᱚ ᱦᱩᱭᱩᱜᱼᱟ ᱮᱱᱮᱡ ᱮᱝᱠᱟ ᱜᱮ ᱠᱟᱹᱢᱤ ᱫᱚ ᱟᱞᱮ ᱥᱮᱡ ᱫᱚ ᱱᱤᱛᱚᱜ ᱫᱚ ᱦᱟᱸᱜ ᱟᱨ ᱞᱟᱹᱭᱮ ᱟᱢ ᱥᱮᱫ ᱜᱤ ᱪᱮᱫ ᱞᱮᱠᱟ ᱪᱮᱫᱠᱟ ᱪᱤᱠᱟ ᱵᱟᱲᱟᱭ ᱦᱩᱭᱩᱜ ᱠᱟᱱᱟ ᱚᱱᱟ ᱠᱚ ᱠᱟᱹᱢᱤ ᱠᱚ ᱪᱟᱵᱟ ᱠᱮᱷᱟᱫ ᱯᱮᱥᱮ ᱯᱮ ᱪᱟᱵᱟᱟᱣ ᱠᱚᱜᱼᱟ ᱛᱷ ᱛᱷᱚᱲᱟ ᱜᱟᱱ ᱞᱟᱹᱭ ᱢᱮ ᱵᱟᱨᱮ ᱛᱮᱦᱚᱸ
ᱟᱪᱪᱷᱟ ᱟᱹᱰᱤ ᱱᱟᱯᱟᱭ ᱠᱩᱠᱞᱤᱢ ᱫᱚᱦᱚ ᱠᱮᱫᱼᱟ ᱟᱫᱚ ᱟᱞᱮᱥᱮᱫ ᱦᱚᱸ ᱱᱚᱜ ᱚᱭ ᱠᱟᱹᱢᱤ ᱠᱚ ᱦᱟᱸᱜ ᱟᱹᱰᱤ ᱜᱟᱱ ᱜᱤ ᱠᱩ ᱞᱟᱜᱟᱣ ᱵᱟᱲᱟᱣ ᱠᱟᱱᱟ ᱟᱯᱟᱱ ᱟᱹᱯᱤᱱ ᱟᱨ ᱱᱮᱛᱟᱨ ᱠᱟᱛᱮᱢᱟ ᱱᱚᱜᱼᱚᱭ ᱠᱟᱹᱢᱤ ᱢᱟ ᱟᱹᱰᱤ ᱠᱟᱡᱟᱠ ᱠᱚ ᱠᱟᱹᱢᱤᱭᱮᱫ ᱠᱟᱱᱟ ᱟᱨ ᱠᱟᱹᱢᱤ ᱥᱚᱢᱚᱭ ᱠᱟᱱᱟ ᱚᱱᱮ ᱠᱚ ᱱᱮᱛᱟᱨ ᱠᱷᱚᱱᱮᱢ ᱠᱟᱹᱢᱤᱭᱟ ᱛᱚ ᱛᱟᱭᱱᱚᱢ ᱛᱮ ᱛᱤᱱᱟᱹᱜ ᱥᱤᱛᱩᱝ ᱫᱤᱱ ᱢᱮᱱᱟᱜ ᱟᱠᱟᱜ-ᱟ ᱥᱮ ᱛᱤᱱᱟᱹᱜ ᱫᱤᱱ ᱢᱮᱱᱟᱜ ᱟᱠᱟᱫᱟ ᱵᱚᱞᱮ ᱟᱨᱟᱢᱮᱢ ᱛᱟᱦᱮᱱᱟ ᱡᱚᱢ ᱧᱩ ᱵᱚᱞᱮ ᱟᱨᱟᱢ ᱛᱮᱢ ᱡᱚᱢ ᱧᱩᱭᱟ ᱟᱯᱱᱟᱨᱟᱜ ᱪᱟᱥ ᱛᱟᱦᱮᱱ ᱠᱷᱟᱱ ᱫᱚ ᱚᱱᱟᱨᱟᱜ ᱦᱩᱲᱩ ᱥᱮ ᱟᱯᱟᱱᱟᱨᱟᱜ ᱠᱷᱮᱛ ᱠᱚ ᱠᱤᱪᱷᱩᱜᱟᱱ ᱢᱮᱱᱟᱜᱼᱟ ᱛᱚ ᱚᱱᱮ ᱠᱚ ᱢᱮᱱᱟ ᱚᱸᱰᱮ ᱜᱮ ᱟᱢᱫᱚ ᱪᱟᱥ ᱯᱟᱨᱚᱢ ᱠᱟᱜ ᱢᱮ ᱡᱟᱦᱟᱸ ᱞᱮᱠᱟᱛᱮ ᱛᱚ ᱦᱩᱭᱩᱜ ᱜᱮᱭᱟ ᱟᱫᱚ ᱚᱱᱠᱟ ᱜᱮ ᱠᱚ ᱢᱮᱱᱟ ᱡᱮ ᱱᱮᱛᱟᱨ ᱡ ᱡᱚᱠᱷᱚᱱᱮᱢ ᱪᱟᱥᱟ ᱥᱮ ᱱᱮᱛᱟᱨ ᱡᱚᱠᱷᱚᱱᱮᱢ ᱪᱟᱥ ᱠᱟᱜᱼᱟ ᱛᱚ ᱛᱟᱭᱱᱚᱢ ᱛᱮ ᱟᱢ ᱟᱹᱰᱤᱜᱟᱱᱮᱢ ᱟᱨᱟᱢᱚᱜᱼᱟ ᱟᱨ ᱚᱱᱮ ᱠᱚ ᱢᱮᱱᱟ ᱱᱮᱛᱟᱨ ᱜᱟᱛᱮ ᱫᱚ ᱟᱹᱰᱤ ᱜᱟᱱ ᱦᱚᱲ ᱫᱚ ᱟᱹᱰᱤ ᱨᱟᱹᱥᱠᱟᱹᱣᱟᱱ ᱫᱷᱩ ᱠᱟᱹᱢᱤᱭᱟ ᱟᱨ ᱟᱹᱰᱤᱜᱟᱱ ᱦᱚᱲ ᱫᱚ ᱟᱥᱠᱮᱛ ᱟᱥᱠᱮᱛ ᱛᱮᱦᱚᱸ ᱠᱚ ᱠᱟᱹᱢᱤ ᱜᱮᱭᱟ ᱟᱫᱚ ᱡᱟᱹᱥᱛᱤ ᱠᱟᱛᱮ ᱧᱮᱞ ᱠᱟᱜ ᱠᱚᱣᱟ ᱵᱚᱞᱮ ᱟᱹᱰᱤ ᱨᱟᱹᱥᱠᱟᱹ ᱠᱟᱛᱮ ᱠᱚ ᱠᱟᱹᱢᱤᱭᱟ ᱵᱚᱞᱮ ᱜᱟᱹᱪᱷᱤ ᱛᱩᱜ ᱥᱮ ᱚᱱᱟ ᱦᱩᱲᱩ ᱨᱚᱦᱚᱭ ᱠᱚᱦᱚᱸ ᱟᱹᱰᱤ ᱠᱚ ᱨᱟᱹᱥᱠᱟᱹᱜᱼᱟ ᱟᱨ ᱥᱮᱫᱟᱭ ᱤᱧ ᱫᱤᱥᱟᱹᱭᱟ ᱥᱮ ᱞᱟᱦᱟᱛᱤᱧ ᱧᱮᱞ ᱠᱚᱣᱟ ᱥᱮ ᱫᱤᱥᱟᱹᱭᱟ ᱥᱮ ᱤᱧᱦᱚᱧ ᱫᱤᱥᱟᱹᱭᱟ ᱧᱮᱞ ᱟᱠᱟᱫ ᱠᱚᱣᱟᱧ ᱡᱮ ᱜᱟᱹᱪᱷᱤ ᱛᱩᱫ ᱠᱚ ᱦᱩᱲᱩ ᱨᱚᱦᱚᱭ ᱠᱚ ᱥᱚᱢᱚᱭ ᱟᱹᱰᱤ ᱠᱚ ᱥᱮᱨᱮᱧ ᱵᱟᱲᱟᱭᱮᱫ ᱠᱟᱱ ᱛᱟᱦᱮᱱᱟ ᱟᱨ ᱟᱹᱰᱤ ᱠᱚ ᱨᱟᱹᱥᱠᱟᱹᱜ ᱠᱟᱱ ᱛᱟᱦᱮᱱᱟ ᱵᱚᱞᱮ ᱢᱟᱱᱞᱤᱭᱟ ᱚᱸᱰᱮ ᱠᱚ ᱪᱟᱞᱟᱜ ᱠᱟᱱᱟ ᱠᱟᱱᱟ ᱵᱟᱨᱭᱟ ᱵᱟᱨᱭᱟ ᱠᱩᱲᱤ ᱠᱚ ᱥᱮ ᱜᱚᱜᱚ ᱛᱟᱠᱚᱠᱚ ᱪᱟᱞᱟᱜ ᱠᱟᱱᱟ ᱛᱚ ᱚᱸᱰᱮ ᱫᱚ ᱯᱩᱨᱟᱹ ᱠᱚ ᱥᱮᱨᱮᱧ ᱤᱫᱤᱭᱟ ᱯᱤᱸᱰᱷᱟᱹ ᱯᱤᱸᱰᱷᱟᱹ ᱛᱮ ᱟᱫᱚ ᱡᱟᱦᱟᱸ ᱡᱟᱦᱟᱸᱭ ᱚᱱᱛᱮ ᱨᱮ ᱡᱟᱦᱟᱸᱭ ᱚᱱᱠᱟ ᱚᱱᱛᱮ ᱨᱮᱢ ᱛᱟᱦᱮᱱ ᱠᱷᱟᱡ ᱦᱚᱸ ᱡᱮ ᱯᱩᱨᱟᱹᱢ ᱟᱸᱡᱚᱢ ᱛᱟᱠᱚᱣᱟ ᱯᱩᱨᱟᱹ ᱠᱚ ᱨᱟᱹᱥᱠᱟᱹᱜᱼᱟ ᱟᱫᱚ ᱱᱚᱜᱼᱚ ᱱᱚᱣᱟ ᱠᱚ ᱡᱤᱱᱤᱥ ᱟᱹᱰᱤ ᱡᱟᱹᱥᱛᱤ ᱧᱮᱞᱚᱜ ᱠᱟᱱ ᱛᱟᱦᱮᱱᱟ ᱞᱟᱦᱟᱛᱮ ᱟᱫᱚ ᱱᱮᱛᱟᱨ ᱠᱟᱛᱮᱫ ᱱᱚᱣᱟ ᱠᱚᱢᱟ ᱵᱟᱹᱭ ᱵᱟᱹᱭ ᱛᱮᱦᱟᱸᱜ ᱟᱫᱚᱜ ᱠᱟᱱᱟ ᱦᱟᱸᱜ ᱟᱫᱚ ᱮᱱᱦᱚᱸ ᱱᱚᱣᱟ ᱥᱮᱨᱮᱧ ᱠᱚᱫᱚ ᱦᱟᱸᱜ ᱢᱮᱱᱟᱜ ᱜᱮᱭᱟ ᱟᱨ ᱞᱟᱦᱟ ᱛᱮᱫᱚ ᱱᱚᱜᱼᱚᱭ ᱟᱹᱰᱤᱜᱟᱱ ᱠᱚ ᱨᱟᱹᱥᱠᱟᱹᱜ ᱠᱟᱱ ᱛᱟᱦᱮᱱᱟ ᱱᱚᱣᱟ ᱠᱚ ᱠᱟᱹᱢᱤ ᱥᱚᱢᱚᱭ ᱦᱚᱸ ᱡᱮ ᱦᱩᱲᱩᱭ ᱨᱚᱦᱚᱭᱮᱫᱟ ᱥᱮ ᱜᱟᱹᱪᱷᱤ ᱠᱚᱭ ᱛᱩᱫ ᱫᱟ ᱱᱚᱣᱟ ᱠᱚ ᱥᱚᱢᱚᱭ ᱮᱠᱟᱞ ᱜᱮ ᱟᱫᱚ ᱟᱯᱮ ᱥᱮᱫ ᱚᱱᱠᱟ ᱠᱚ ᱨᱟᱹᱥᱠᱟᱹ ᱵᱟᱲᱟᱭᱟ ᱥᱮ ᱵᱟᱝ ᱦᱩᱲᱩ ᱨᱚᱦᱚᱭ ᱥᱚᱢᱚᱭ ᱥᱮ ᱜᱟᱹᱪᱷᱤ ᱛᱩᱫ ᱥᱚᱢᱚᱭ? ᱥᱮ ᱡᱟᱦᱟᱱᱟᱜ ᱜᱮ ᱚᱱᱠᱟ ᱠᱟᱹᱢᱤ ᱠᱚ ᱥᱚᱢᱚᱭ ᱨᱮᱦᱚᱸ?
ᱟᱪᱷᱟ ᱟᱹᱰᱤ ᱢᱚᱡ ᱱᱚᱣᱟᱢ ᱞᱟᱹᱭ ᱠᱮᱼᱟ ᱟᱞᱮ ᱥᱮᱫ ᱢᱟ ᱦᱟᱸᱜ ᱪᱮᱫ ᱞᱮᱠᱟ ᱱᱚᱣᱟ ᱵᱟᱨᱮᱧ ᱞᱟᱹᱭ ᱟᱞᱝᱱᱟ ᱟᱨ ᱪᱮᱫ ᱞᱮᱠᱟ ᱱᱮᱛᱟᱨ ᱫᱚ ᱥᱮᱨᱮᱧ ᱵᱟᱲᱟᱭᱮᱜ ᱠᱟᱱᱟ ᱠᱚᱥᱮ ᱵᱟᱠᱚ ᱥᱮᱨᱮᱧ ᱵᱟᱲᱟᱭᱮᱫ ᱠᱟᱱᱟ ᱟᱫᱚ ᱴᱷᱤᱠ ᱜᱮᱭᱟ ᱟᱫᱚ ᱪᱮᱫ ᱠᱚ ᱱᱚᱣᱟᱧ ᱞᱟᱹᱭᱟ ᱟᱫᱚ ᱤᱧ ᱦᱚᱸ ᱞᱟᱦᱟ ᱫᱚᱧ ᱥᱤᱭᱟᱹ ᱵᱚᱞᱮ ᱠᱟᱹᱴᱤᱡ ᱤᱧ ᱛᱟᱦᱮᱸ ᱠᱟᱱᱟ ᱟᱨ ᱱᱚᱣᱟ ᱦᱩᱲᱩ ᱨᱚᱦᱚᱭ ᱥᱮ ᱜᱟᱹᱪᱷᱤ ᱨᱚᱦᱚᱭ ᱠᱚ ᱜᱟᱹᱪᱷᱤ ᱥᱚᱢᱚᱭ ᱮᱸᱰᱮ ᱮᱸᱰᱮ ᱦᱚᱲ ᱠᱚ ᱠᱟᱹᱢᱤᱭᱮᱜ ᱠᱟᱱ ᱛᱟᱦᱮᱱᱟ ᱵᱚᱞᱮ ᱚᱸᱰᱮᱢ ᱧᱮᱞᱮᱭᱟ ᱠᱟᱹᱢᱤᱭᱟ ᱟᱹᱰᱤ ᱠᱟᱹᱢᱤᱭᱟ ᱚᱸᱰᱮᱭ ᱡᱩᱛᱟ ᱚᱸᱰᱮ ᱨᱚᱦᱚᱭᱟ ᱚᱱᱮ ᱚᱱᱠᱟ ᱟᱹᱰᱤ ᱟᱹᱰᱤ ᱢᱚᱸᱡᱽ ᱛᱟᱦᱮᱱᱟ ᱠᱟᱹᱢᱤ ᱵᱚᱞᱮ ᱨᱤᱥᱠᱟᱹᱢ ᱤᱠᱟᱹᱣᱟ ᱟᱢᱦᱚᱸ ᱠᱟᱹᱢᱤ ᱦᱚᱲ ᱧᱮᱞ ᱛᱮ ᱨᱤᱥᱠᱟᱹ ᱜᱮᱢ ᱟᱹᱭᱠᱟᱹᱣᱟ ᱟᱫᱚ ᱱᱮᱛᱟᱨᱟᱜ ᱫᱚᱧ ᱧᱮᱞ ᱮᱫᱟ ᱵᱚᱞᱮ ᱮᱠᱫᱚᱢ ᱧᱮᱞᱮᱫ ᱠᱚᱣᱟᱧ ᱦᱚᱲ ᱵᱟᱢ ᱵᱩᱡᱷᱟᱹᱣᱟ ᱵᱚᱞᱮ ᱚᱠᱟ ᱠᱚᱨᱮ ᱠᱟᱹᱢᱤᱭᱟᱠᱚ ᱱᱚᱸᱰᱮ ᱦᱚᱸᱢ ᱧᱮᱞ ᱧᱚᱜᱮᱭᱟ ᱦᱟᱸᱰᱮ ᱯᱷᱟᱨᱟᱠ ᱯᱷᱟᱨᱟᱠᱚ ᱨᱮ ᱠᱟᱹᱢᱤ ᱮᱫᱟ ᱵᱤᱥᱤ ᱠᱟᱹᱭᱛᱮ ᱱᱮᱛᱟᱨ ᱫᱚ ᱚᱱᱟ ᱵᱟᱦᱨᱮ ᱥᱮᱫ ᱠᱟᱹᱢᱤ ᱠᱚ ᱪᱟᱞᱟᱜ ᱠᱟᱱᱟ ᱠᱚ ᱛᱚ ᱚᱱᱟ ᱮᱴᱟᱜ ᱦᱚᱲᱴᱮᱡ ᱠᱟᱹᱢᱤ ᱢᱚᱱᱤᱥ ᱰᱷᱮᱨ ᱰᱷᱮᱨ ᱯᱚᱭᱥᱟ ᱦᱩᱭᱩᱜ ᱠᱟᱱᱟ ᱚᱱᱛᱮ ᱨᱮ ᱯᱟᱸᱪᱥᱚ ᱪᱷᱚᱥᱚ ᱴᱟᱠᱟ ᱟᱫᱚ ᱚᱱᱛᱮ ᱛᱷᱟᱨᱟ ᱠᱚ ᱧᱮᱞ ᱧᱚᱜᱟ ᱚᱸᱰᱮ ᱱᱚᱣᱟ ᱱᱚᱰᱮ ᱦᱚᱸᱭ ᱠᱟᱹᱢᱤ ᱧᱚᱜᱟ ᱚᱸᱰᱮᱭ ᱠᱟᱹᱢᱤᱭᱟ ᱟᱫᱚ ᱱᱚᱝᱠᱟᱛᱮ ᱩᱱᱟᱹᱜ ᱵᱟᱹᱭᱦᱟᱹᱲ ᱵᱚᱞᱤ ᱧᱮᱞᱮᱫ ᱠᱟᱱᱟᱮᱛᱟᱨ ᱫᱚ ᱮᱠᱚᱢ ᱩᱱᱟᱹᱜ ᱥᱚᱵᱷᱟ ᱫᱚ ᱵᱟᱝ ᱧᱮᱞᱚᱜ ᱠᱟᱱᱟ ᱟᱫᱚ ᱤᱱᱠᱟ ᱛᱮᱜᱮᱠᱚ ᱨᱚᱦᱚᱭ ᱪᱟᱵᱟᱭᱮᱜ ᱠᱟᱱᱟ ᱟᱨ ᱚᱱᱟ ᱥᱮᱨᱮᱧ ᱵᱟᱨᱮᱛᱮ ᱢᱮᱱ ᱢᱮᱱ ᱠᱮᱫᱼᱟ ᱮᱠᱫᱚᱢ ᱤᱧ ᱦᱚᱸ ᱞᱟᱦᱟᱛᱤᱧ ᱛᱟᱦᱮᱸ ᱠᱟᱱᱟ ᱱᱛᱮ ᱠᱟᱹᱴᱤᱡ ᱧᱚᱜ ᱜᱮ ᱮᱜᱫᱚᱢ ᱟᱹᱰᱤ ᱢᱚᱸᱡᱽ ᱠᱩ ᱫᱚᱠᱚ ᱨᱚᱦᱚᱭ ᱠᱚ ᱟᱨᱠᱚ ᱥᱮᱨᱮᱧᱟ ᱟᱹᱰᱤ ᱢᱚᱸᱡᱽ ᱟᱹᱭᱠᱟᱹᱜ ᱛᱟᱦᱮᱱᱟ ᱵᱚᱞᱮ ᱚᱱᱟ ᱥᱚᱞ ᱚᱱᱟ ᱵᱟᱹᱭᱦᱟᱹᱲ ᱦᱚᱸᱵᱚᱞᱮ ᱥᱚᱦᱟᱢᱚᱜ ᱠᱟᱱ ᱛᱟᱦᱮᱸᱱᱟ ᱟᱫᱚ ᱱᱤᱛᱚᱜ ᱫᱚᱧ ᱧᱮᱞ ᱠᱟᱱᱟ ᱱᱤᱛᱚᱜ ᱱᱟᱦᱟᱜ ᱡᱩᱜᱽ ᱫᱚ ᱵᱚᱞᱮ ᱵᱟᱝ ᱫᱚ ᱠᱩᱲᱤ ᱠᱚᱦᱚᱸ ᱵᱟᱝ ᱵᱟᱠᱚ ᱵᱟᱲᱟᱭ ᱥᱮᱨᱮᱧ ᱵᱟᱝᱫᱚ ᱪᱮᱫ ᱠᱚ ᱟᱨ ᱚᱱᱮ ᱚᱱᱠᱟ ᱛᱮᱜᱮ ᱱᱤᱛᱚᱜ ᱚᱱᱠᱟ ᱥᱮᱨᱮᱧ ᱵᱟᱹᱱᱩᱜᱼᱟ ᱟᱨ ᱤᱧ ᱥᱮᱨᱮᱧ ᱛᱟᱦᱮᱱᱟ ᱟᱞᱮ ᱥᱮᱫ ᱦᱚᱸ ᱵᱤᱨ ᱢᱮᱱᱟᱜᱼᱟ ᱟᱫᱚ ᱥᱟᱯᱟᱢ ᱦᱮᱡ ᱛᱮ ᱮᱢᱟᱱ ᱛᱮ ᱠᱚ ᱪᱟᱞᱟᱜ ᱠᱟᱱ ᱛᱟᱦᱮᱱᱟ ᱜᱚᱜᱚ ᱦᱚᱲ ᱠᱚ ᱵᱚᱡᱱᱟ ᱠᱚ ᱟᱡᱷᱟ ᱥᱮᱨᱮᱧ ᱮᱫᱚᱢ ᱠᱩᱲᱤ ᱦᱚᱲ ᱠᱚ ᱮᱠᱫᱚᱢ ᱞᱟᱹᱭ ᱫᱟᱠᱚ ᱚᱱᱟ ᱥᱟᱠᱟᱢ ᱠᱚ ᱦᱮᱡ ᱟᱠᱚ ᱮᱠᱫᱚᱢ ᱥᱮᱨᱮᱧ ᱟᱠᱚ ᱟᱫᱚ ᱱᱮᱛᱟᱨᱟᱜ ᱡᱩᱜᱽ ᱨᱮᱧ ᱧᱮᱞ ᱮᱫᱟ ᱵᱚᱞᱮ ᱚᱱᱟ ᱠᱚᱫᱚ ᱵᱟᱹᱱᱩᱜ ᱜᱮ ᱵᱟᱹᱱᱩᱜᱼᱟ ᱵᱚᱞᱮ ᱥᱮᱨᱮᱧ ᱠᱚᱫᱚ ᱪᱮᱫ ᱠᱚ ᱛᱩᱞᱩᱡ ᱥᱮ ᱪᱮᱫ ᱠᱚ ᱛᱩᱞᱩᱡ ᱚᱱᱮ ᱚᱱᱠᱟ ᱵᱚᱞᱮ ᱟᱫᱚ ᱞᱟᱹᱭ ᱛᱟᱞᱟᱝ ᱢᱮ ᱱᱮᱛᱟᱨ ᱟᱯᱮ ᱥᱮᱫ ᱜᱮ ᱪᱮᱫ ᱞᱮᱠᱟ ᱱᱚᱣᱟ ᱠᱩᱥᱤ? ᱢᱟᱨᱮᱭᱟᱜ ᱤᱭᱟᱹ ᱢᱮᱱᱟᱜᱼᱟ ᱟᱥᱮ ᱢᱮᱱᱟᱜᱼᱟ ᱟᱥᱮ ᱵᱟᱹᱱᱩᱜᱼᱟ ᱟᱨ ᱞᱟᱹᱭ ᱚᱱᱟ ᱵᱟᱹᱲᱛᱤ ᱟᱞᱮᱥᱮᱫ ᱫᱚ ᱵᱟᱹᱱᱩᱜᱼᱟ ᱚᱱᱟ ᱠᱚᱫᱚ ᱱᱮᱛᱚᱜ ᱫᱚ
ᱟᱪᱪᱷᱟ ᱟᱹᱰᱤ ᱱᱟᱯᱟᱭ ᱠᱟᱛᱷᱟᱢ ᱫᱚᱦᱚ ᱠᱼᱟ ᱟᱫᱚ ᱱᱚᱜᱼᱚᱭ ᱟᱞᱮ ᱥᱮᱫ ᱡᱚᱠᱷᱚᱱᱮᱢ ᱧᱮᱞᱟ ᱥᱮ ᱱᱤᱭᱟᱹ ᱟᱰᱮᱯᱟᱥᱮ ᱛᱚ ᱟᱹᱰᱤᱜᱟᱱ ᱜᱮ ᱱᱚᱜᱼᱚᱭ ᱢᱟᱨᱮᱭᱟᱜ ᱠᱚᱦᱚᱸ ᱢᱮᱱᱟᱜ ᱜᱮᱭᱟ ᱟᱨ ᱞᱟᱦᱟ ᱛᱮᱢᱟ ᱱᱚᱜᱼᱚᱸᱚᱭ ᱠᱚ ᱟᱹᱰᱤ ᱨᱟᱹᱥᱠᱟᱹᱣᱱᱛᱮ ᱦᱩᱲᱳ ᱠᱚᱠᱚ ᱨᱚᱦᱚᱭᱮᱫ ᱠᱟᱱ ᱛᱟᱦᱮᱱᱟ ᱥᱮ ᱟᱹᱰᱤ ᱨᱟᱹᱥᱠᱟᱹ ᱟᱱᱛᱮ ᱡᱟᱦᱟᱱᱟᱜ ᱡᱤᱱᱤᱥ ᱠᱚ ᱠᱟᱹᱢᱤᱭᱮᱫ ᱠᱟᱱ ᱛᱟᱦᱮᱱᱟ ᱦᱟᱱᱟ ᱥᱮ ᱱᱟᱣᱟ ᱥᱮ ᱡᱟᱦᱟᱱᱟᱜ ᱡᱤᱱᱤᱥ ᱜᱮ ᱡᱟ ᱢᱮᱱᱟᱜ ᱟᱠᱟᱫ ᱚᱱᱟ ᱠᱚᱦᱚᱸ ᱟᱫᱚ ᱱᱤᱛ ᱞᱟᱛᱟᱨ ᱠᱟᱛᱮᱫ ᱦᱚᱸ ᱜᱤᱫᱽᱨᱟᱹ ᱠᱚᱦᱚᱸ ᱠᱷᱟᱹᱞᱤ ᱤᱥᱠᱩᱞ ᱨᱮᱠᱚ ᱵᱷᱚᱨᱛᱤ ᱵᱟᱲᱟᱟᱜ ᱠᱚᱣᱟ ᱵᱷᱚᱨᱛᱤ ᱵᱟᱲᱟᱟᱣ ᱟᱠᱟᱫ ᱠᱚᱣᱟ ᱟᱨ ᱤᱱᱟᱹ ᱵᱟᱫᱽ ᱠᱟᱛᱮᱫ ᱢᱟ ᱱᱚᱜᱼᱚᱭ ᱱᱚᱝᱠᱟ ᱟᱹᱰᱤ ᱠᱚᱢ ᱦᱚᱲ ᱠᱚ ᱠᱟᱹᱢᱤ ᱠᱟᱱᱟ ᱟᱨ ᱚᱱᱮ ᱠᱚ ᱢᱮᱱᱟ ᱠᱟᱹᱢᱤ ᱦᱚᱲ ᱦᱚᱸ ᱩᱱᱟᱹᱜ ᱵᱟᱠᱚ ᱥᱮᱨᱮᱧ ᱵᱟᱲᱟᱭᱮᱫᱟ ᱱᱮᱛᱟᱨ ᱠᱟᱛᱮᱫ ᱫᱚ ᱟᱨ ᱱᱮᱛᱟᱨ ᱢᱟ ᱱᱚᱜᱼᱚᱭ ᱧᱮᱞ ᱟᱠᱟᱟᱜᱼᱟ ᱡᱟᱹᱥᱛᱤ ᱡᱮ ᱠᱟᱹᱴᱤᱡ ᱠᱟᱹᱴᱤᱡ ᱰᱤᱡᱮ ᱠᱚᱠᱚ ᱦᱟᱛᱟᱣ ᱵᱟᱲᱟ ᱠᱟᱜ ᱠᱟᱱᱟ ᱚᱱᱟ ᱨᱮᱜᱮ ᱮᱠᱟᱞ ᱠᱚ ᱰᱟᱱᱥ ᱵᱟᱲᱟᱭᱮᱫᱟ ᱰᱟᱱᱥ ᱢᱮᱱᱮᱫ ᱠᱷᱟᱱ ᱚᱱᱟ ᱨᱮᱜᱮ ᱥᱮᱨᱮᱧ ᱠᱚ ᱟᱸᱡᱚᱢ ᱵᱟᱲᱟᱭᱮᱫᱟ ᱟᱨ ᱚᱱᱟ ᱨᱮᱜᱮ ᱱᱤᱛᱚᱜ ᱠᱚ ᱨᱟᱹᱥᱠᱟᱹᱜ ᱠᱟᱱᱟ ᱵᱚᱞᱮ ᱟᱯᱱᱟᱨ ᱛᱮ ᱚᱱᱠᱟᱱᱟᱜ ᱤᱭᱟᱹ ᱫᱚ ᱵᱟᱹᱱᱩᱜᱼᱟ ᱡᱮ ᱤᱧ ᱦᱚᱧ ᱥᱮᱨᱮᱧᱟ ᱤᱧᱟᱹᱜ ᱢᱚᱪᱟᱛᱮ ᱚᱱᱠᱟ ᱫᱚ ᱟᱹᱰᱤ ᱠᱚᱢ ᱜᱮ ᱧᱮᱞᱚᱜ ᱠᱟᱱᱟ ᱟᱹᱰᱤ ᱠᱚᱢ ᱢᱚᱛᱞᱚᱵ ᱱᱮᱛᱟᱨ ᱠᱟᱛᱮᱫ ᱫᱚ ᱠᱟᱹᱴᱤᱡ ᱢᱟᱹᱤᱡ ᱚᱱᱟ ᱞᱟᱦᱟᱛᱤᱧ ᱫᱤᱥᱟᱹᱭᱮᱫᱟ ᱤᱧ ᱦᱚᱧ ᱪᱟᱞᱟᱜ ᱠᱟᱱ ᱛᱟᱦᱮᱱ ᱜᱮᱭᱟ ᱦᱮᱲᱦᱮᱫ ᱠᱟᱹᱢᱤ ᱠᱚ ᱟᱫᱚ ᱩᱱ ᱥᱚᱢᱚᱭ ᱡᱚᱠᱷᱚᱱ ᱦᱟᱸᱜ ᱦᱮᱲᱦᱮᱫ ᱞᱮ ᱪᱟᱞᱟᱜᱼᱟ ᱛᱚ ᱢᱤᱜᱴᱮᱡ ᱠᱟᱹᱴᱤᱡ ᱢᱟᱨᱟᱝ ᱰᱤᱡᱮ ᱛᱟᱦᱮᱸᱱᱟ ᱟᱨ ᱚᱸᱰᱮ ᱜᱮ ᱦᱟᱸᱜ ᱥᱮᱨᱮᱧ ᱠᱚᱞᱮ ᱟᱲᱟᱜ ᱵᱟᱲᱟᱭᱟ ᱟᱨ ᱞᱮ ᱟᱸᱡᱚᱢᱟ ᱟᱯᱱᱟᱨ ᱛᱮ ᱥᱮᱨᱮᱧᱟᱜ ᱫᱚ ᱱᱮᱛᱟᱨ ᱫᱚ ᱠᱚᱢ ᱥᱮᱜ ᱜᱮ ᱪᱟᱞᱟᱣ ᱠᱟᱱᱟ ᱦᱟᱸᱜ ᱟᱫᱚ ᱠᱟᱹᱴᱤᱡ ᱢᱟᱹᱴᱤᱡ ᱰᱤᱡᱮ ᱠᱚ ᱥᱚᱸᱜᱮ ᱛᱮ ᱥᱮ ᱡᱟᱦᱟᱸᱱᱟᱜ ᱦᱚᱢ ᱠᱟᱹᱢᱤ ᱠᱟᱱ ᱠᱷᱟᱱ ᱱᱮᱛᱟᱨ ᱠᱟᱛᱮᱧ ᱧᱮᱞ ᱠᱟᱜ ᱠᱚᱣᱟ ᱡᱟᱦᱟᱸᱱᱟᱜ ᱜᱮ ᱠᱟᱹᱴᱤᱡ ᱢᱟᱹᱴᱤᱡ ᱦᱚᱸᱢ ᱠᱟᱹᱢᱤ ᱠᱟᱱ ᱠᱷᱟᱡ ᱛᱚ ᱚᱸᱰᱮ ᱫᱚ ᱟᱢᱫᱚ ᱠᱟᱹᱴᱤᱡ ᱢᱟᱨᱟᱝ ᱰᱤᱡᱮ ᱛᱟᱦᱮᱸᱱ ᱛᱟᱢᱟ ᱟᱨ ᱚᱠᱟᱞ ᱜᱮ ᱪᱟᱹᱞᱩ ᱠᱟᱜ ᱢᱮ ᱮᱠᱟᱞ ᱟᱹᱰᱤ ᱨᱟᱸᱜᱟᱣ ᱜᱤ ᱟᱫᱚ ᱚᱱᱟ ᱨᱮᱜᱮ ᱟᱸᱡᱚᱢ ᱠᱟᱛᱮᱜ ᱠᱚ ᱨᱟᱹᱥᱠᱟᱹᱜ ᱠᱟᱱᱟ ᱱᱮᱛᱟᱨ ᱠᱟᱛᱮᱜ ᱦᱚᱲ ᱠᱚᱦᱚᱸ ᱚᱝᱠᱟ ᱵᱟᱠᱚ ᱠᱟᱹᱢᱤᱭ ᱠᱟᱱᱟ ᱡᱟᱦᱟᱸᱱᱟᱜ ᱵᱚᱞᱮ ᱵᱟᱠᱚ ᱥᱮᱨᱮᱧ ᱵᱟᱲᱟᱭ ᱫᱟ ᱟᱠᱚᱣᱟᱜ ᱢᱚᱪᱟ ᱛᱮᱫᱚ ᱠᱷᱟᱹᱞᱤ ᱠᱚ ᱚᱱᱟ ᱠᱚ ᱟᱸᱡᱚᱢ ᱫᱟ ᱟᱨ ᱠᱚ ᱨᱟᱹᱥᱠᱟᱹ ᱡᱚᱝ ᱠᱟᱱᱟ ᱟᱫᱚ ᱱᱚᱰᱮ ᱦᱟᱸᱜ ᱟᱢ ᱪᱮᱛᱟᱱ ᱨᱮ ᱢᱤᱜᱴᱮᱱ ᱠᱩᱠᱞᱤᱧ ᱫᱚᱦᱚᱭᱮ ᱡᱮ ᱟᱯᱮ ᱥᱮᱜ ᱦᱚᱸ ᱱᱚᱝᱠᱟ ᱜᱮ ᱰᱤᱡᱮ ᱠᱚ ᱢᱮᱱᱟᱜ ᱟ ᱟᱨ ᱰᱤᱡᱮ ᱠᱚ ᱥᱮᱨᱮᱧ ᱟᱸᱡᱚᱢ ᱠᱟᱛᱮᱜ ᱠᱚ ᱨᱟᱹᱥᱠᱟᱹᱜ ᱠᱟᱱᱟ ᱥᱮ ᱵᱟᱝ ᱠᱚ ᱨᱟᱹᱥᱠᱟᱹᱜ ᱠᱟᱱᱟ ᱱᱚᱣᱟ ᱟᱸᱡᱚᱢ ᱠᱟᱛᱮᱜ ᱜᱮ
ᱢᱮᱱ ᱢᱟ ᱡᱩᱛᱜᱮᱢ ᱢᱮᱱ ᱠᱟᱜ ᱟ ᱥᱟᱹᱨᱜᱮ ᱱᱮᱛᱟᱨ ᱫᱚ ᱱᱟᱦᱟᱜ ᱟᱱᱟᱜ ᱤᱭᱟᱹ ᱠᱚᱫᱚ ᱵᱟᱹᱱᱩᱜ ᱟ ᱚᱱᱟ ᱥᱮᱨᱮᱧ ᱠᱚᱫᱚ ᱟᱯᱱᱟᱨᱟᱜ ᱤᱭᱟᱹ ᱫᱚ ᱟᱹᱰᱤ ᱢᱚᱡᱽ ᱮᱢ ᱚᱨ ᱠᱮᱜ ᱟ ᱚᱱᱮ ᱚᱱᱠᱟ ᱜᱮ ᱟᱞᱮ ᱥᱮᱜ ᱦᱚᱸ ᱵᱟᱹᱱᱩᱜ ᱟ ᱟᱨ ᱱᱮᱛᱟᱜ ᱢᱟᱱ ᱚᱱᱮᱢ ᱞᱟᱹᱭ ᱠᱮᱜ ᱜᱤ ᱡᱟᱦᱟᱸ ᱥᱮᱜ ᱜᱤ ᱢᱤᱫᱴᱮᱡ ᱦᱚᱲᱮ ᱪᱟᱞᱟᱜ ᱠᱟᱱᱟ ᱮᱠᱫᱚᱢ ᱚᱱᱟ ᱥᱤᱨᱤᱧ ᱟᱸᱡᱚᱢ ᱟᱸᱡᱚᱢ ᱛᱮᱜᱮ ᱪᱟᱞᱟᱜᱼᱟ ᱮᱠ ᱫᱚ ᱰᱤᱡᱤ ᱨᱮ ᱮᱠ ᱫᱚ ᱢᱳᱵᱟᱭᱤᱞ ᱨᱮ ᱮᱨ ᱵᱚᱞᱮ ᱟᱯᱱᱟᱨᱟᱜ ᱪᱮᱜ ᱟᱯᱱᱟᱨᱟᱜ ᱠᱟᱞᱟ ᱚᱱᱟ ᱢᱮᱱᱟᱜᱼᱟ ᱚᱱᱟ ᱚᱱᱟ ᱫᱚ ᱵᱟᱝ ᱦᱟᱱᱟᱜᱮ ᱦᱟᱱᱟᱭ ᱟᱸᱡᱚᱢ ᱵᱟᱲᱟᱭᱟ ᱟᱨ ᱥᱟᱹᱨᱤᱜᱮᱢ ᱨᱚᱲ ᱠᱮᱜ ᱟ ᱵᱚᱞᱮ ᱱᱮᱛᱟᱨ ᱢᱟ ᱠᱟᱹᱢᱤ ᱠᱟᱱᱟᱭ ᱠᱚᱭᱴᱟᱜ ᱦᱚᱲᱪᱚᱭ ᱥᱤᱭᱳᱜ ᱠᱟᱱᱟᱭ ᱥᱮ ᱜᱟᱹᱪᱷᱤ ᱜᱮ ᱛᱩᱫᱩᱜ ᱠᱟᱱᱟ ᱚᱸᱰᱮ ᱢᱤᱜᱴᱮᱡ ᱰᱤᱡᱮ ᱟᱲᱟᱜ ᱴᱤᱠᱠᱟᱜ-ᱟ ᱥᱟᱵ ᱛᱚᱨᱟ ᱠᱟᱜ ᱟ ᱠᱩ ᱚᱱᱟ ᱠᱚ ᱚᱱᱟ ᱠᱚ ᱪᱟᱹᱞᱩ ᱴᱷᱤᱠᱠᱟᱜ ᱟ ᱟᱨ ᱦᱚᱸ ᱠᱚ ᱠᱟᱹᱢᱤᱭᱟᱹᱠᱚ ᱟᱨ ᱥᱤᱦᱚᱸᱜ ᱦᱚᱸ ᱥᱤᱭᱚᱜ ᱠᱟᱱ ᱨᱮᱦᱚᱸ ᱩᱱᱤ ᱦᱚᱸᱭ ᱩᱱᱤ ᱦᱚᱸ ᱚᱱᱟ ᱢᱳᱵᱟᱭᱤᱞ ᱨᱮᱭ ᱜᱚᱜ ᱠᱟᱜᱟᱭ ᱩᱱᱤ ᱚᱱᱟ ᱠᱚ ᱢᱮᱛᱟᱜᱟᱜ ᱱᱚᱣᱟ ᱚᱱᱟ ᱵᱮᱞᱴ ᱛᱟᱦᱮᱱᱟ ᱯᱤᱛᱟᱹ ᱚᱱᱟᱭ ᱜᱚᱜ ᱠᱟᱜ ᱟ ᱟᱨ ᱥᱮᱨᱮᱧ ᱫᱚ ᱪᱟᱞᱟᱜ ᱛᱟᱭᱟ ᱟᱨ ᱮ ᱟᱸᱡᱚᱢᱟ ᱩᱱᱤ ᱦᱚᱸ ᱟᱨ ᱯᱷᱳᱱ ᱦᱮᱡ ᱞᱮᱠᱷᱟᱡ ᱜᱮ ᱨᱤᱥᱤᱵ ᱠᱮᱜ ᱜᱮ ᱜᱚᱜ ᱴᱷᱤᱠ ᱠᱟᱛᱮ ᱮᱱᱟᱝ ᱢᱟ ᱵᱟᱝ ᱧᱩᱨᱩᱜᱼᱟ ᱚᱱᱟ ᱢᱟ ᱚᱱᱮ ᱚᱱᱠᱟ ᱱᱮᱛᱟᱨᱤᱧ ᱧᱮᱞᱮᱜ ᱠᱚ ᱠᱟᱱᱟ ᱢᱤᱫ ᱵᱟᱨ ᱦᱚᱲ ᱵᱚᱞᱮ ᱟᱨ ᱱᱮᱛᱟᱨ ᱢᱟᱛᱮ ᱥᱟᱹᱨᱤᱜᱤ ᱚᱱᱮ ᱢᱮᱱᱮᱜ ᱞᱮᱠᱟ ᱚᱱᱟ ᱵᱟᱝ ᱫᱚ ᱱᱚᱣᱟ ᱰᱤᱡᱮ ᱠᱚ ᱵᱚᱞᱚᱭᱮᱱ ᱛᱤᱜᱮ ᱵᱟᱝ ᱫᱚ ᱚᱱᱟ ᱡᱟᱹᱥᱛᱤ ᱮᱞᱵᱟᱢ ᱠᱚ ᱵᱮᱱᱟᱜ ᱠᱟᱱᱟ ᱟᱨ ᱟᱯᱱᱟᱨᱟᱜ ᱚᱱᱟ ᱦᱚᱸ ᱴᱷᱤᱠ ᱜᱮᱭᱟ ᱵᱚᱞᱮ ᱵᱮᱱᱟᱜ ᱠᱟᱱᱟ ᱢᱮᱱᱠᱷᱟᱡ ᱟᱵᱚᱣᱟᱜ ᱤᱭᱟᱹ ᱵᱚᱞᱮ ᱚᱠᱟᱴᱟᱜ, ᱟᱠᱩᱣᱟᱜ ᱵᱚᱞᱮ ᱠᱟᱞᱟ ᱠᱟᱱᱟ ᱚᱱᱟ ᱠᱚ ᱟᱫ ᱤᱫᱤᱭᱮᱜ ᱠᱟᱱᱟ ᱟᱨ, ᱚᱱᱟ ᱠᱚᱧ ᱧᱮᱞᱮᱜ ᱠᱚ ᱠᱟᱱᱟ ᱵᱚᱞᱮ ᱟᱨ ᱚᱱᱟ ᱵᱟᱨᱮᱛᱮᱢ ᱞᱟᱹᱭ ᱟᱞᱟᱝ ᱠᱮᱭᱟ ᱱᱚᱣᱟ ᱨᱮ ᱟᱵᱚ ᱥᱚᱢᱟᱡᱽ ᱨᱮᱦᱚᱸ ᱵᱚᱞᱮ ᱦᱚᱲᱟᱜ ᱪᱮᱜ ᱮᱯᱷᱮᱴ ᱯᱟᱲᱟᱜ ᱠᱟᱱᱟ ᱱᱚᱣᱟ ᱰᱤᱡᱮ ᱤᱭᱟᱹ ᱠᱟᱛᱮ ᱦᱚᱸ? ᱟᱨ ᱚᱱᱟ ᱢᱟ ᱴᱷᱤᱠ ᱜᱮ ᱵᱚᱞᱮᱧ ᱢᱮᱱᱮᱜ ᱠᱟᱹᱱᱟᱹᱧ ᱵᱚᱞᱮ ᱟᱹᱰᱤ ᱢᱚᱡᱽ ᱢᱚᱡᱽ ᱠᱚ ᱵᱮᱱᱟᱜ ᱠᱟᱱ ᱛᱟᱵᱚᱱᱟ ᱥᱤᱧᱡᱟᱨ ᱢᱮᱱᱠᱷᱟᱡ, ᱩᱱᱠᱩ ᱠᱚ ᱵᱮᱱᱟᱜ ᱠᱟᱱᱟ ᱵᱟᱝ ᱠᱷᱟᱡ ᱡᱟᱹᱥᱛᱤ ᱠᱚᱭ ᱦᱚᱲ ᱫᱚ ᱵᱚᱞᱮ ᱟᱠᱚᱣᱟᱜ ᱠᱟᱞᱟ ᱟᱫᱚᱜ ᱠᱟᱱᱟ᱾ ᱛᱚ ᱱᱚᱣᱟ ᱵᱤᱨᱩᱫ ᱨᱮ ᱟᱢ ᱪᱮᱜ ᱮᱢ ᱨᱚᱲ ᱠᱮᱭᱟ ᱵᱚᱞᱮ ᱛᱷᱚᱲᱟᱢ ᱞᱟᱹᱭ ᱟᱞᱟᱝ ᱠᱮᱭᱟ᱾
ᱟᱪᱪᱷᱟ ᱟᱹᱰᱤ ᱱᱟᱯᱟᱭ ᱠᱩᱠᱞᱤᱢ ᱫᱚᱦᱚ ᱠᱮᱜᱼᱟ ᱱᱚᱸᱰᱮ ᱤᱧ ᱪᱮᱛᱟᱱ ᱨᱮ᱾ ᱟᱨ ᱱᱚᱣᱟ ᱜᱮ ᱤᱧ ᱫᱩᱧ ᱢᱮᱱᱟ ᱡᱮ ᱱᱮᱛᱟᱨ ᱠᱟᱛᱮᱜ ᱱᱚᱜᱼᱚᱭ ᱟᱹᱰᱤ ᱱᱟᱣᱟ ᱱᱟᱣᱟ ᱡᱤᱱᱤᱥ, ᱦᱮᱡ ᱟᱠᱟᱱᱟ ᱥᱮ ᱱᱚᱜ ᱚᱭ ᱰᱤᱡᱮ ᱠᱚ ᱦᱮᱡ ᱟᱠᱟᱱᱟ ᱥᱮ ᱱᱤᱭᱟᱹ ᱵᱟᱫ ᱠᱟᱛᱮ ᱱᱚᱣᱟ ᱢᱳᱵᱟᱭᱤᱞ ᱠᱚᱦᱚᱸ ᱦᱮᱡ ᱟᱠᱟᱱᱟ ᱟᱨ ᱱᱚᱣᱟ ᱢᱳᱵᱟᱭᱤᱞ ᱠᱚ ᱥᱮ ᱱᱚᱣᱟ ᱰᱤᱡᱮ ᱠᱚ ᱱᱚᱣᱟ ᱟᱹᱰᱤ ᱫᱤᱱ ᱨᱮᱭᱟᱜ ᱫᱚ ᱵᱟᱝ ᱠᱟᱱᱟ ᱤᱧ ᱦᱚᱸ ᱱᱚᱣᱟ ᱫᱚᱧ ᱧᱮᱞ ᱟᱠᱟᱜᱼᱟ, ᱡᱮ ᱱᱚᱜᱼᱚᱭ ᱛᱷᱚᱲᱟ ᱫᱤᱱ ᱞᱟᱦᱟ ᱨᱮᱭᱟᱜ ᱠᱟᱱ ᱜᱮ ᱦᱟᱸᱜ, ᱯᱟᱥᱮᱜ ᱱᱚᱣᱟ ᱥᱟᱛ ᱟᱴ ᱵᱚᱪᱷᱚᱨ ᱜᱮ ᱦᱩᱭᱩᱜ ᱠᱟᱱᱟ᱾ ᱚᱱᱟ ᱞᱟᱹᱴᱩ ᱢᱳᱵᱟᱭᱤᱞ ᱠᱚᱫᱚ ᱟᱭᱢᱟ ᱫᱤᱱ ᱠᱷᱚᱡ ᱜᱮ ᱦᱮᱱᱟᱜᱼᱟ ᱵᱚᱞᱮ ᱟᱫᱚ ᱱᱚᱜ ᱚᱭ ᱟᱵᱚ ᱥᱮᱜ ᱚᱠᱟᱧ ᱧᱮᱞ ᱟᱠᱟᱜᱼᱟ ᱱᱚᱣᱟ ᱟᱰᱮᱯᱟᱥᱮ ᱛᱚ ᱟᱹᱰᱤ ᱠᱚᱢ ᱫᱤᱱ ᱜᱮᱸ ᱦᱮᱡ ᱟᱠᱟᱱᱟ ᱱᱚᱛᱮ ᱫᱚ, ᱟᱨᱠᱷᱟ ᱢᱟᱛᱚ ᱤᱥᱢᱟ ᱞᱟᱦᱟ ᱨᱮᱜᱮ ᱦᱟᱸᱜ ᱦᱩᱭ ᱠᱟᱱ ᱛᱟᱦᱮᱱ ᱱᱚᱣᱟ ᱠᱚᱫᱚ ᱟᱫ ᱚᱱᱠᱟ ᱵᱟᱝ ᱛᱟᱦᱮᱱᱚᱜ ᱠᱟᱱ ᱛᱟᱦᱮᱱᱟ ᱡᱚᱛᱚ ᱦᱚᱲ ᱴᱷᱮᱡ᱾ ᱟᱹᱰᱤ ᱢᱤᱜ ᱵᱟᱨ ᱦᱚᱲ ᱴᱷᱮᱡ ᱜᱮᱢ ᱧᱟᱢᱟ᱾ ᱚᱠᱚᱭ ᱫᱚ ᱪᱮᱜ ᱪᱚ ᱟᱨ ᱟᱯᱱᱟᱨ ᱛᱮᱠᱚ ᱨᱟᱹᱥᱠᱟᱹᱜ ᱠᱟᱱ ᱛᱟᱦᱮᱱᱟ ᱟᱫᱚ ᱱᱚᱜ ᱚᱭ ᱱᱮᱛᱟᱨ ᱠᱟᱛᱮ ᱜᱮ ᱟᱹᱰᱤ ᱜᱟᱱ ᱦᱚᱲ ᱴᱷᱮᱜ ᱤᱧ ᱧᱮᱞ ᱟᱠᱟᱜ ᱟᱫᱚ ᱡᱚᱛᱚ ᱦᱚᱲ ᱞᱮᱠᱟ ᱢᱮᱱᱟᱜ ᱟ ᱟᱯᱟᱱ ᱟᱹᱯᱤᱱ ᱟᱨ ᱱᱮᱛᱟᱨ ᱠᱟᱛᱮ ᱱᱚᱜᱼᱚᱭ ᱟᱨ ᱚᱠᱟᱧ ᱞᱟᱹᱭ ᱠᱮᱫᱟ ᱦᱟᱸᱜ ᱥᱮ ᱚᱠᱟ ᱠᱩᱠᱞᱤᱢ ᱫᱚᱦᱚ ᱠᱮᱫᱟ, ᱡᱮ ᱤᱯᱷᱮᱠᱴ ᱚ ᱪᱮᱫ ᱯᱟᱲᱟᱜ ᱠᱟᱱᱟ᱾ ᱛᱚ ᱱᱚᱣᱟᱜ ᱜᱮ ᱯᱟᱲᱟᱜ ᱠᱟᱱᱟ ᱡᱮ ᱱᱮᱛᱟᱨ ᱠᱟᱛᱮᱫ ᱟᱵᱚ ᱢᱟ ᱟᱵᱚᱣᱟᱜ ᱚᱠᱟ ᱨᱟᱹᱲ ᱠᱚ ᱟᱲᱟᱝ ᱠᱚ ᱚᱱᱟ ᱠᱚᱵᱚᱱ ᱦᱤᱲᱤᱧ ᱫᱟ, ᱵᱟᱹᱭ ᱵᱟᱹᱭ ᱛᱮ ᱚᱱᱟ ᱢᱳᱵᱟᱭᱤᱞ ᱨᱮᱜᱮ ᱡᱟ ᱟᱲᱟᱝ ᱢᱮᱱᱟᱜᱼᱟ ᱚᱱᱟ ᱟᱹᱣᱲᱤ ᱜᱮ ᱟᱨ ᱱᱮᱛᱟᱨ ᱠᱟ ᱠᱟᱛᱮ ᱚᱱᱠᱟᱱ ᱥᱮᱨᱮᱧ ᱦᱚᱸ ᱦᱤᱡᱩᱜ ᱠᱟᱱᱟ ᱡᱮ ᱡᱟᱦᱟᱱᱟᱜ ᱚᱱᱠᱟᱣᱟᱜ ᱥᱚᱢᱟᱡᱽ ᱨᱮ ᱟᱨ ᱡᱟᱦᱟᱱᱟᱜ ᱯᱷᱟᱭᱫᱟ ᱜᱮ ᱵᱟᱹᱱᱩᱜ ᱚᱱᱟ ᱟᱹᱣᱨᱤ ᱜᱮ ᱯᱷᱮᱪᱮᱝ ᱯᱷᱮᱪᱮᱝ ᱮ ᱥᱮᱨᱮᱧ ᱵᱟᱲᱟ ᱠᱮᱫᱟ ᱪᱟᱵᱟᱭᱮᱱᱟ᱾ ᱟᱫᱚ ᱱᱚᱜᱼᱱᱟ ᱠᱚᱦᱚᱸ ᱟᱹᱰᱤ ᱡᱟᱹᱥᱛᱤ ᱜᱮ ᱧᱮᱞᱚᱜᱚᱜ ᱠᱟᱱᱟ᱾ ᱱᱮᱛᱟᱨ ᱠᱟᱛᱮᱜ ᱟᱨ ᱞᱟᱦᱟ ᱛᱮᱭᱟᱜ ᱥᱮ ᱞᱟᱦᱟ ᱛᱮ ᱟᱵᱚᱣᱟᱜ ᱢᱚᱪᱟ ᱠᱷᱚᱱ ᱚᱠᱟᱴᱟᱜ ᱥᱮᱨᱮᱧ ᱥᱮ ᱚᱠᱟᱴᱟᱜ ᱟᱲᱟᱝ ᱩᱰᱩᱝᱚᱜ ᱠᱟᱱ ᱛᱟᱦᱮᱱᱟ ᱚᱱᱟ ᱫᱚ ᱯᱩᱨᱟᱹ ᱜᱮ ᱢᱟᱱᱮ ᱨᱮᱭᱟᱜ ᱛᱟᱦᱮᱱᱚᱜ ᱠᱟᱱ ᱛᱟᱦᱮᱱᱟ ᱡᱟᱦᱟᱱᱟᱜ ᱜᱮ᱾ ᱟᱨ ᱡᱟᱦᱟᱱᱟᱜ ᱜᱮ ᱠᱚ ᱥᱮᱤᱨᱨᱮᱧᱟ ᱟᱹᱣᱲᱤ ᱫᱚ ᱵᱟᱠᱚ ᱥᱮᱨᱮᱧᱟ ᱮᱠᱟᱞ ᱜᱮ ᱢᱟᱱᱮ ᱨᱮᱭᱟᱜ ᱠᱚ ᱥᱮᱨᱮᱧᱟ᱾ ᱟᱫᱚ ᱱᱚᱜᱼᱱᱟ ᱠᱚᱦᱚᱸ ᱟᱹᱰᱤ ᱡᱟᱹᱥᱛᱤ ᱧᱮᱞᱚᱜ ᱠᱟᱱ ᱛᱟᱦᱮᱱᱟ ᱞᱟᱦᱟ ᱥᱮᱫ ᱥᱮ ᱟᱹᱰᱤ ᱞᱟᱦᱟᱛᱮ, ᱟᱫᱚ ᱟᱢ ᱦᱟᱸᱜ ᱱᱚᱰᱮᱧ ᱠᱩᱞᱤ ᱫᱚᱦᱚᱭᱮᱫ ᱢᱮ ᱠᱩᱞᱤ ᱨᱩᱣᱟᱹᱲᱮᱫ ᱢᱮᱭᱟ ᱡᱮ ᱟᱯᱮ ᱥᱮᱫ ᱫᱚ ᱱᱚᱝᱠᱟ ᱞᱟᱦᱟ ᱛᱮᱫᱚ ᱪᱮᱫ ᱞᱮᱠᱟ ᱛᱟᱦᱮᱸ ᱠᱟᱱᱟ ᱱᱚᱣᱟ ᱱᱚᱝᱠᱟᱧ ᱞᱟᱹᱭ ᱠᱮᱫᱼᱟ ᱡᱮ ᱱᱚᱣᱟ ᱤᱭᱟᱹ ᱥᱚᱢᱟᱡᱽ ᱨᱮ ᱟᱹᱰᱤ ᱡᱟᱹᱥᱛᱤ ᱞᱟᱦᱟᱛᱮ ᱚᱱᱠᱟ ᱟᱲᱟᱝ ᱠᱚ ᱛᱟᱦᱮᱱᱚᱜ ᱠᱟᱱ ᱛᱟᱦᱮᱱᱟ ᱥᱮ ᱟᱹᱰᱤ ᱢᱟᱱᱮ ᱢᱟᱱᱮ ᱨᱮᱭᱟᱜ ᱠᱚ ᱥᱮᱨᱮᱧᱮᱫ ᱠᱟᱱ ᱛᱟᱦᱮᱱᱟ, ᱟᱫᱚ ᱟᱯᱮᱮᱥᱭᱟᱜ ᱚᱱᱠᱟ ᱢᱟᱱᱮ ᱢᱟᱱᱮ ᱨᱮᱭᱟᱜ ᱥᱮᱨᱮᱧ ᱱᱮᱛᱟᱨ ᱢᱮᱱᱟᱜ ᱜᱮᱭᱟ ᱥᱮ ᱵᱚᱞᱮ ᱪᱮᱫ ᱞᱮᱠᱟ?
ᱟᱪᱪᱷᱟ ᱟᱹᱰᱤ ᱢᱚᱸᱡ ᱮᱢ ᱞᱟᱹᱭ ᱠᱮᱫᱮᱜᱼᱟ ᱟᱨ ᱟᱞᱮ ᱥᱮᱫ ᱦᱚᱸ ᱱᱚᱜᱼᱚ ᱱᱚᱝᱠᱟ ᱜᱮ ᱚᱱᱮ ᱜᱮ ᱥᱮ ᱚᱠᱟ ᱥᱮᱢ ᱜᱮᱭᱟ ᱟᱨ ᱚᱱᱟ ᱛᱟᱦᱚᱞᱮ ᱟᱹᱞᱤᱧ ᱦᱚᱸ ᱢᱤᱫᱴᱮᱡ ᱨᱚᱲᱤᱧ ᱢᱮᱱᱟ ᱵᱚᱞᱮ ᱟᱞᱮ ᱥᱮᱫ ᱦᱚᱸ ᱞᱟᱦᱟ ᱟᱫᱚ ᱵᱚᱞᱮ ᱧᱮᱞ ᱠᱚᱣᱟᱧ ᱪᱧ ᱢᱮᱱᱮᱫ ᱠᱟᱱᱟ ᱵᱚᱞᱮ ᱡᱟᱦᱟᱸ ᱥᱮᱫ ᱤᱧ ᱪᱟᱞᱟᱜ ᱠᱟᱱ ᱮᱱᱟ ᱛᱮᱫᱚ ᱥᱮᱸᱫᱽᱨᱟ ᱞᱮ ᱪᱟᱞᱟᱜ ᱜᱮᱭᱟ ᱪᱮᱫ ᱪᱮᱬᱮ ᱠᱚ, ᱜᱩᱰᱩᱚᱡ ᱠᱚ ᱠᱚ ᱛᱮᱨᱮᱭᱟ ᱟᱭᱳ ᱦᱚᱲ ᱠᱚ ᱥᱮ ᱠᱩᱲᱤ ᱦᱚᱲ ᱠᱚ ᱥᱟᱠᱟᱢ ᱠᱚ ᱦᱮᱡᱼᱟ᱾ ᱟᱹᱰᱤ ᱢᱚᱸᱡᱽ ᱢᱚᱸᱡᱽᱛᱮ ᱥᱮᱨᱮᱧᱟ ᱟᱹᱰᱤ ᱢᱚᱱᱮᱨᱮ ᱟᱜᱤ ᱠᱟᱛᱟᱢ ᱞᱮ ᱟᱹᱰᱤ ᱢᱚᱡᱽ ᱨᱟᱹᱲ ᱠᱚ ᱤᱭᱟᱹᱭᱟ᱾ ᱟᱭᱢᱟ ᱞᱮᱠᱟ ᱨᱟᱹᱲᱩ ᱢᱮᱱᱟᱜ ᱛᱟᱵᱚᱱᱟ ᱟᱵᱚᱣᱟᱜ ᱫᱚ ᱮᱠᱫᱚᱢ ᱟᱭᱢᱟ ᱞᱮᱠᱟ ᱫᱚᱝ ᱞᱟᱜᱽᱲᱮ ᱢᱮᱱᱟᱜ ᱛᱟᱵᱚᱱᱟ ᱥᱚᱦᱚᱨᱟᱭ ᱢᱮᱱᱟᱜᱼᱟ᱾ ᱟᱭᱢᱟ ᱠᱟᱨ ᱨᱮᱱᱟᱜ ᱫᱷᱩᱢ ᱡᱟ ᱠᱚ ᱢᱮᱱᱟᱜᱼᱟ ᱫᱚ ᱟᱹᱰᱤ ᱢᱚᱡᱽ ᱥᱮᱨᱮᱧ ᱛᱟᱦᱮᱸᱜ ᱟᱹᱰᱤ ᱢᱚᱡᱽ ᱥᱮᱨᱮᱧ ᱠᱟᱱ ᱛᱟᱦᱮᱱᱟ ᱟᱹᱰᱤ ᱢᱚᱸᱪ ᱟᱸᱢᱚᱢᱚᱜ ᱠᱟᱱ ᱛᱟᱦᱮᱱᱟ ᱟᱨ ᱱᱮᱛᱟᱨ ᱡᱟᱦᱟᱸᱧ ᱧᱮᱞ ᱠᱮᱫ ᱵᱚᱞᱮ ᱚᱱᱟ ᱠᱚᱫᱚ ᱪᱮᱫ ᱢᱚᱰᱟᱱ ᱡᱩᱜᱽ ᱠᱚ ᱚᱱᱟ ᱴᱷᱮᱠᱮ ᱴᱷᱮᱠᱮ ᱚᱞ ᱮᱦᱚᱵᱱᱟ ᱩᱡᱷᱟᱹ ᱵᱟᱢ ᱧᱟᱢᱟ᱾ ᱛᱚ ᱟᱹᱣᱲᱤᱜ ᱜᱮ ᱪᱮᱫ ᱠᱚᱪᱚᱭ ᱮ ᱨᱚᱰ ᱤᱫᱤ ᱠᱮᱫᱟᱭ ᱚᱱᱟᱜᱮ ᱥᱨᱤᱤᱢ ᱨᱮᱭᱟᱜ ᱠᱚ ᱤᱭᱟᱹᱭᱮᱫᱟ᱾ ᱨᱩᱜᱩ ᱪᱩᱜᱩ ᱵᱚᱞᱮ ᱟᱫᱚ ᱠᱚ ᱢᱮᱱᱫᱟ ᱱᱚᱣᱟ ᱫᱚ ᱱᱟᱣᱟ ᱢᱚᱰᱮᱞ ᱠᱟᱱᱟ᱾ ᱢᱮᱱᱠᱷᱟᱡ ᱱᱟᱣᱟ ᱢᱚᱰᱮᱞ ᱴᱷᱤᱠ ᱜᱮᱭᱟ ᱟᱫᱚ ᱟᱵᱚᱣᱟᱜ ᱠᱟᱞᱪᱟᱨ ᱥᱮ ᱟᱵᱚᱣᱟᱜ ᱦᱚᱸ ᱚᱠᱟᱴᱟᱜ ᱥᱮᱨᱮᱧ ᱨᱟᱦᱟ ᱠᱟᱱᱟ ᱚᱱᱟ ᱨᱟᱹᱴ ᱫᱚ ᱟᱫᱚᱜ ᱠᱟᱱ ᱛᱟᱵᱚᱱᱟ ᱟᱢ ᱧᱮᱞ ᱠᱮᱭᱟ ᱩᱱᱤ ᱪᱮᱫ ᱠᱚᱠᱚ ᱥᱮᱨᱮᱧᱟ ᱥᱟᱱᱛᱟᱲᱤ ᱦᱚᱸ ᱢᱟ ᱧᱮᱞ ᱢᱮ ᱚᱱᱟ ᱪᱮᱫ ᱨᱟᱹᱲ ᱦᱚᱪᱚ ᱚᱱᱟ ᱜᱩᱦᱩᱢ ᱫᱤᱯᱤᱞ ᱫᱤᱯᱤᱞ ᱵᱟᱝ ᱫᱚ ᱫᱚᱝ ᱨᱩ ᱦᱤᱡᱩᱜ ᱠᱟᱱ ᱵᱟᱝ ᱫᱚ ᱞᱟᱜᱽᱲᱮ ᱨᱩ ᱦᱤᱡᱩᱜ ᱠᱟᱱ ᱵᱟᱝ ᱫᱚ ᱪᱮᱫ ᱨᱩᱢ ᱨᱮ ᱦᱩᱭᱩᱜ ᱠᱟᱱ ᱟᱫᱚ ᱚᱱᱟ ᱜᱩᱪᱷᱟᱹ ᱜᱮ ᱵᱟᱹᱧ ᱧᱟᱢᱟ ᱟᱫᱚ ᱮᱱᱨᱮᱦᱚᱸ ᱦᱚᱲ ᱠᱟᱡᱟᱠ ᱠᱩᱥᱤ ᱚᱱᱟ ᱠᱚᱦᱚᱸ ᱟᱨ ᱤᱧ ᱢᱮᱱᱟ ᱱᱚᱣᱟ ᱠᱚᱫᱚ ᱱᱚᱣᱟ ᱮᱯᱷᱮᱠᱴ ᱯᱟᱲᱟᱜ ᱠᱟᱱ ᱜᱮᱭᱟ ᱥᱮ ᱥᱚᱢᱟᱡᱽ ᱨᱮ ᱟᱯᱱᱟᱨᱟᱜ ᱦᱤᱲᱤᱧ ᱪᱟᱞᱟᱜ ᱠᱟᱱᱟ ᱵᱚᱞᱮ ᱚᱱᱮ ᱤᱱᱟᱹ ᱜᱮ ᱵᱚᱞᱮ ᱟᱨ ᱟᱨ ᱞᱟᱹᱭ ᱛᱟᱞᱟᱝ ᱢᱮ ᱱᱚᱣᱟ ᱠᱚ ᱵᱟᱨᱮ ᱛᱮᱜᱮ ᱟᱢ ᱪᱮᱫ ᱞᱮᱠᱟᱢ ᱵᱩᱡᱷᱟᱹᱣ ᱧᱟᱢᱮᱫ ᱠᱟᱱᱟ ᱱᱚᱣᱟ ᱥᱚᱢᱟᱡᱽ ᱟᱵᱚᱣᱟᱜ ᱪᱮᱫ ᱞᱮᱠᱟ ᱥᱮ ᱪᱮᱫ ᱚᱠᱟ ᱨᱟᱥᱛᱟ ᱨᱮ ᱪᱟᱞᱟᱜ ᱠᱟᱱᱟ ᱪᱮᱫᱮᱠᱟ ᱵᱟᱝ ᱪᱟᱞᱟᱜ ᱠᱟᱱᱟ ᱛᱷᱚᱲᱟ ᱞᱟᱹᱭᱟ ᱞᱮᱢᱮ ᱚᱱᱟ ᱵᱟᱨᱮ ᱛᱮᱜᱮ
ᱟᱪᱪᱷᱟ ᱟᱹᱰᱤ ᱱᱟᱯᱟᱭ ᱠᱩᱠᱞᱤᱢ ᱫᱚᱦᱚ ᱠᱮᱫᱼᱟ ᱟᱫᱚ ᱱᱚᱜᱼᱚᱭ ᱪᱮᱫ ᱠᱚ ᱢᱮᱱᱟ ᱥᱚᱢᱚᱭ ᱦᱚᱸ ᱟᱹᱰᱤ ᱜᱟᱱ ᱜᱮ ᱦᱩᱭᱩᱜ ᱠᱟᱱᱟ ᱟᱫᱚ ᱱᱚᱝᱠᱟ ᱜᱮ ᱟᱨᱦᱚᱸ ᱛᱚᱵᱮ ᱞᱟᱝ ᱧᱟᱯᱟᱢᱚᱜᱼᱟ ᱡᱟᱦᱟᱸ ᱛᱤᱥ ᱥᱮ ᱚᱱᱠᱟ ᱜᱮ ᱱᱟᱣᱟ ᱜᱟᱞᱢᱟᱨᱟᱣ ᱨᱮ ᱟᱫᱚ ᱩᱱ ᱥᱚᱢᱚᱭ ᱦᱟᱸᱜ ᱡᱚᱛᱚᱣᱟᱜ ᱤᱧ ᱞᱟᱹᱭ ᱛᱟᱞᱟᱝᱟ